ᱦᱮᱞᱳ ᱦᱚᱸ ᱡᱚᱦᱟᱨ ᱜᱮ᱾
ᱦᱮᱸ ᱡᱚᱦᱟᱨ ᱜᱮ ᱨᱚᱲ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱ ᱜᱮᱭᱟ ᱤᱧᱟᱜ ᱨᱚᱲ ᱟᱸᱡᱚᱢᱚᱜ ᱠᱟᱱᱟ ᱥᱮ ᱵᱟᱝᱟ?
ᱦᱳ ᱟᱡᱚᱢᱚᱜ ᱠᱟᱱᱟ᱾
ᱦᱩᱸ ᱪᱮᱫ ᱠᱚᱯᱮ ᱪᱤᱠᱟ ᱵᱟᱲᱟᱭᱮᱜ-ᱟ?
ᱱᱚᱜ-ᱚ ᱱᱤᱛᱚᱜ ᱫᱚ ᱫᱩᱲᱩᱵ ᱵᱟᱲᱟ ᱦᱩᱭ ᱠᱟᱱᱟ᱾
ᱟᱪᱪᱷᱟ-ᱚᱸ᱾ ᱦᱮᱸ ᱟᱞᱮ ᱦᱚᱸ ᱤᱧᱫᱚ ᱱᱤᱛᱚᱧ ᱫᱩᱲᱩᱵ ᱵᱟᱲᱟ ᱠᱟᱱᱟ ᱵᱟᱹᱫᱽ ᱥᱮᱫ ᱠᱷᱚᱱᱤᱧ ᱦᱮᱡ ᱮᱱᱟ ᱮᱱᱮᱜᱮ᱾ ᱱᱤᱛᱚᱜ ᱱᱤᱛᱚᱜ ᱫᱷᱟᱨᱟ ᱜᱮ ᱟᱨ ᱚᱸᱜ-ᱚᱭ ᱱᱤᱛᱚᱜ ᱫᱩᱲᱩᱵ ᱵᱟᱲᱟ ᱦᱩᱭ ᱠᱟᱱᱟ ᱡᱤᱨᱟᱹᱣ ᱵᱟᱲᱟ ᱦᱩᱭ ᱠᱟᱱᱟ ᱯᱟᱞᱟᱴ ᱵᱟᱲᱟ ᱠᱟᱛᱮᱜ᱾
ᱦᱳᱭ ᱛᱚ᱾
ᱦᱳᱭ᱾
ᱟᱪᱪᱷᱟ ᱛᱚᱵᱮ ᱱᱤᱛᱚᱜ ᱫᱚ ᱞᱟᱦᱟ ᱥᱮᱫ ᱞᱟᱝ ᱠᱟᱛᱷᱟᱭᱟ᱾
ᱦᱩᱸ᱾
ᱟᱫᱚ ᱚᱱᱟ ᱥᱟᱛᱟᱢ ᱫᱚ ' '᱾ ᱴᱟᱹᱝ ᱦᱳᱭ ᱟᱫᱚ ᱢᱤᱜᱴᱟᱹᱝ ᱠᱟᱛᱷᱟ ᱦᱩᱭᱩᱜ ᱠᱟᱱ ᱛᱟᱞᱟᱝ-ᱟ ᱦᱟᱸᱜ ᱜᱤᱫᱽᱨᱟᱹ᱾ ᱛᱚ ᱨᱮᱱᱟᱜ᱾ ᱠᱟᱛᱷᱟ ᱴᱟᱜ ᱢᱟᱱᱮ ᱜᱤᱫᱟᱹᱨ ᱡᱤᱭᱚᱱ ᱨᱮᱱᱟᱜ ᱠᱟᱛᱷᱟ ᱚᱱᱟ ᱠᱚ ᱫᱤᱥᱟᱹ ᱠᱟᱛᱮ ᱜᱮ ᱫᱚᱞᱟᱝ ᱨᱚᱯᱚᱲᱟ᱾
ᱦᱳᱭ ᱦᱳᱭ᱾
ᱦᱳᱭ ᱟᱫᱚ ᱢᱟᱥᱮ ᱞᱟᱹᱭ ᱛᱟᱞᱟᱝ ᱢᱮ ᱢᱟᱱᱮ ᱜᱤ ᱨᱮᱥᱚ ᱥᱮ ᱱᱚᱜ ᱱᱚᱣᱟ ᱡᱩᱣᱟᱹᱱ ᱥᱮ ᱱᱟ ᱦᱟᱲᱟᱢ ᱚᱠᱛᱚ ᱨᱮᱱᱟᱜ ᱡᱤᱭᱚᱱ ᱫᱚ ᱡᱚᱛᱚ ᱠᱷᱚᱱ ᱥᱚᱨᱮᱥᱟ᱾
ᱤᱧ ᱥᱮᱫ ᱛᱮᱫᱚ ᱱᱷᱟᱜ ᱱᱚᱣᱟ ᱠᱩᱠᱞᱤ ᱵᱤᱱ ᱫᱚᱦᱚ ᱠᱮᱜ-ᱟ ᱟᱫᱚ ᱤᱧ ᱥᱮᱫ ᱛᱮᱫᱚ ᱦᱟᱸᱜ ᱱᱚᱣᱟ ᱞᱟᱹᱭ ᱞᱤᱧ ᱞᱟᱹᱭ ᱟᱵᱮᱱ ᱠᱟᱱᱟ᱾ ᱛᱚ ᱱᱤᱛᱚᱜ ᱡᱟᱸᱦᱟ ᱱᱤᱛᱚᱜ ᱢᱮᱭᱟ ᱮᱸ ᱦᱟᱲᱟᱢ ᱚᱠᱛᱮ ᱠᱷᱚᱱ ᱫᱚ ᱱᱷᱟᱜ ᱜᱤᱫᱽᱨᱟᱹ ᱵᱮᱲᱟ ᱨᱮᱜᱮ ᱦᱟᱸᱜ ᱟᱰᱤ ᱱᱟᱯᱟᱭ ᱮ ᱛᱟᱦᱮ ᱞᱮᱱᱟ᱾ ᱟᱨ ᱚᱱᱛᱮ ᱠᱷᱚᱱ ᱜᱮ ᱱᱟᱯᱟᱭ ᱵᱩᱡᱷᱟᱹᱜ ᱛᱟᱸᱦᱮᱜ-ᱟ ᱱᱤᱛᱚᱜ ᱴᱷᱤᱠᱟᱹᱜ ᱠᱟᱱ ᱛᱟᱸᱦᱮᱜ-ᱟ ᱜᱤᱫᱽᱨᱟᱹ ᱨᱮᱫᱚ ᱡᱮᱢᱚᱱ ᱜᱤᱫᱽᱨᱟᱹ ᱜᱮᱭᱤᱧ ᱛᱟᱸᱦᱮᱜ ᱟᱹᱧ ᱦᱮᱸ ᱥᱮ ᱛᱚᱠᱷᱚᱱ ᱫᱚ ᱤᱧ ᱱᱚᱝᱠᱟᱧ ᱩᱭᱦᱟᱹᱨ ᱛᱟᱸᱦᱮᱜ-ᱟ ᱡᱮ ᱵᱟᱝᱟ ᱢᱟᱱᱮ ᱫᱟᱫᱟ ᱠᱚ ᱧᱮᱞ ᱧᱮᱞ ᱠᱟᱛᱮ ᱱᱷᱟᱜ ᱩᱭᱦᱟᱹᱨ ᱟᱹᱧ ᱦᱮᱸ ᱥᱮ᱾ ᱡᱮ ᱤᱧ ᱱᱚᱝᱠᱟᱧ ᱢᱟᱨᱟᱝ ᱞᱮᱱᱠᱷᱟᱱ ᱦᱟᱸᱜ ᱤᱧ ᱦᱚᱧ ᱦᱟᱱᱛᱤᱧ ᱪᱟᱞᱟᱜ-ᱟ ᱱᱟᱛᱮᱧ ᱪᱟᱞᱟᱜ-ᱟ ᱫᱟᱸᱬᱟᱱᱟᱠᱚ ᱥᱮ ᱩᱱᱠᱩ ᱫᱚ ᱵᱟᱠᱚ ᱢᱮᱱ ᱵᱟᱲᱟᱣ ᱠᱚᱣᱟ ᱪᱮᱫ ᱦᱚᱸ᱾ ᱵᱚᱞ ᱠᱷᱮᱞ ᱠᱚᱠᱚ ᱪᱟᱞᱟᱜ-ᱟ ᱦᱟᱱᱛᱮ ᱠᱚ ᱪᱟᱞᱟᱜ-ᱟ᱾ ᱚᱲᱟᱜ ᱠᱚᱨᱮ ᱵᱟᱝ ᱠᱚ ᱢᱮᱱ ᱵᱟᱲᱟᱣ ᱠᱚᱣᱟ ᱡᱟᱦᱟ ᱛᱮᱠᱚ ᱢᱚᱱᱮᱭᱟᱠᱚ ᱚᱱᱛᱮ ᱠᱚ ᱪᱟᱞᱟᱜ-ᱟ ᱦᱮᱸ ᱥᱮ ᱟᱨ ᱟᱭᱢᱟ ᱜᱟᱱ ᱠᱟᱢᱤᱭᱟᱠᱚ ᱡᱟᱦᱟ ᱱᱟᱜ ᱠᱚ ᱪᱤᱠᱟᱭᱟᱠᱚ ᱠᱷᱮᱞ ᱟᱠᱚ ᱦᱮᱸ ᱥᱮ ᱟᱨ ᱡᱮᱢᱚᱱ ᱯᱟᱛᱟ ᱠᱚ ᱦᱩᱭᱮᱱᱟ ᱦᱟᱴ ᱠᱚ ᱦᱩᱭᱮᱱᱟ ᱪᱟᱞᱟᱜ ᱟᱠᱚ ᱮᱱᱠᱷᱟᱱ ᱱᱤᱡᱮᱛᱮ ᱤᱧ ᱦᱩᱧ ᱩᱭᱦᱟᱹᱨ ᱛᱟᱦᱮᱸᱜ-ᱟ ᱤᱧ ᱤᱧ ᱦᱩᱧ ᱢᱟᱨᱟᱝᱚᱜ ᱢᱟᱥᱮ ᱱᱷᱟᱜ ᱤᱧ ᱦᱩᱧ ᱪᱟᱞᱟᱜ ᱟᱹᱧ ᱥᱮ ᱤᱧ ᱦᱚᱸ ᱵᱟᱠᱚ ᱢᱤᱛᱤᱧᱟ ᱱᱷᱟᱜ ᱦᱮᱸᱥᱮ ᱟᱨ ᱜᱟᱰᱤ ᱠᱚᱠᱚ ᱞᱟᱹᱭᱟ ᱥᱮ ᱩᱱᱠᱩ ᱧᱮᱞᱛᱮ ᱤᱧ ᱦᱚᱧ ᱫᱤᱥᱟᱹᱭ ᱛᱟᱦᱮᱸᱜ ᱟᱹᱧ ᱡᱮ ᱵᱟᱝᱟ ᱤᱧᱦᱚᱸ ᱢᱤᱫ ᱫᱤᱱ ᱦᱤᱞᱳᱜ ᱤᱧ ᱦᱚᱧ ᱢᱟᱨᱟᱝ ᱚᱜ ᱢᱟᱹᱧ ᱱᱷᱟᱜ ᱩᱱᱠᱩ ᱞᱮᱠᱟᱧ ᱢᱟᱨᱟᱝ ᱚᱜ ᱢᱟ ᱤᱧᱦᱚᱸ ᱜᱟᱰᱤᱧ ᱪᱟᱞᱩᱭᱟᱧ ᱱᱟᱜ ᱦᱮᱸᱥᱮ ᱤᱧ ᱦᱩᱧ ᱫᱮᱡ ᱠᱚᱣᱟ ᱤᱱᱟᱹ ᱯᱚᱨᱮ ᱦᱚᱸ ᱛᱚ ᱚᱱᱮ ᱚᱱᱟ ᱠᱚᱜᱮ ᱩᱭᱦᱟᱹᱨ ᱦᱤᱡᱩᱜ-ᱟ ᱦᱳᱭ ᱟᱨ ᱜᱤᱫᱽᱨᱟᱹ ᱨᱮᱫᱚ ᱱᱷᱟᱜ ᱦᱩᱸ᱾
ᱛᱚ ᱟᱰᱤ ᱦᱳᱭ ᱠᱟᱛᱷᱟ ᱜᱮ ᱪᱮᱫᱟᱜ ᱥᱮ ᱦᱟᱸᱜ ᱜᱤᱫᱽᱨᱟᱹ ᱦᱳᱭ ᱜᱤᱫ ᱜᱤᱫᱽᱨᱟᱹ ᱚᱠᱛᱚ ᱛᱚ ᱟᱫᱚ ᱜᱤᱫᱽᱨᱟᱹ ᱚᱠᱛᱚ ᱫᱚ ᱦᱟᱸᱜ ᱢᱟᱱᱮ ᱠᱟᱴᱤᱡ ᱳᱭ ᱱᱟᱯᱟᱭ ᱜᱮ ᱪᱮᱫᱟᱜ ᱥᱮ ᱜᱤᱫᱽᱨᱟᱹ ᱚᱠᱛᱚ ᱨᱮᱫᱚ ᱠᱟᱢᱤ ᱵᱟᱝ ᱦᱩᱭᱩᱜ-ᱟ ᱮᱠᱷᱮᱱ ᱡᱚᱢᱟᱜ ᱫᱚᱢ ᱧᱟᱢ ᱜᱮᱭᱟ ᱦᱟᱸᱜ᱾ ᱦᱮᱸ ᱟᱭᱚ ᱵᱟᱵᱟ᱾ ᱡᱟᱸᱦᱟ ᱛᱮᱠᱚ ᱪᱟᱞᱟᱜ-ᱟ ᱞᱟᱰᱩ ᱠᱩ ᱠᱤᱨᱤᱧ ᱛᱟᱨᱟᱭᱟ ᱚᱲᱟᱜ ᱨᱮᱢ ᱡᱚᱢ ᱜᱚᱫᱟ᱾ ᱟᱹᱰᱤ ᱨᱟᱹᱥᱠᱟᱹ ᱵᱩᱡᱷᱟᱹᱜᱼᱟ᱾ ᱤᱱᱟᱹ ᱯᱚᱨᱮ, ᱜᱤᱫᱽᱨᱟᱹ ᱚᱠᱛᱚ ᱨᱮᱫᱚ ᱱᱮ ᱡᱟᱦᱟᱸᱱᱟᱜ ᱵᱚᱦᱚᱜ ᱨᱮ, ᱢᱟᱨᱟᱝ ᱢᱟᱨᱟᱝ ᱩᱭᱦᱟᱹᱨ ᱵᱟᱝ ᱛᱟᱦᱮᱸᱱᱟ ᱡᱮ ᱡᱟᱦᱟᱸ ᱱᱟᱜ ᱠᱷᱚᱨᱪᱟ ᱢᱚᱨᱪᱟ ᱠᱚ ᱵᱟᱝ ᱦᱩᱭᱩᱜ ᱠᱟᱱᱟᱜ ᱠᱟᱹᱢᱤ ᱠᱟᱛᱮ ᱟᱨᱡᱟᱣ ᱟᱹᱜᱩᱭ ᱦᱩᱭᱩᱜᱼᱟ, ᱚᱱᱟ ᱩᱭᱦᱟᱹᱨ ᱠᱚ ᱵᱟᱝ ᱛᱟᱦᱮᱸᱱᱟ᱾ ᱟᱫᱚ ᱜᱤᱫᱽᱨᱟᱹ ᱚᱠᱛᱚ ᱫᱚ ᱱᱚᱣᱟ ᱫᱚ ᱟᱹᱰᱤ ᱥᱚᱨᱮᱥᱤᱧ ᱢᱮᱛᱟᱜᱼᱟ ᱪᱮᱫᱟᱜ ᱥᱮ ᱜᱤᱫᱽᱨᱟᱹ ᱚᱠᱛᱚ ᱨᱮᱫᱚ ᱨᱳᱜᱽ ᱟᱡᱟᱨ ᱦᱚᱸ ᱵᱟᱝ ᱛᱟᱦᱮᱸᱱ ᱛᱟᱢᱟ, ᱟᱨ ᱦᱚᱲᱢᱚ ᱨᱮᱱᱟᱜ ᱡᱟᱦᱟᱸᱱ ᱚᱥᱩᱵᱤᱫᱟ ᱦᱚᱸ ᱵᱟᱝ ᱠᱷᱟᱹᱞᱤ ᱡᱚᱢ ᱢᱮ, ᱧᱩᱭ ᱢᱮ, ᱮᱱᱮᱡ ᱢᱮ, ᱫᱟᱹᱲ ᱵᱟᱲᱟᱭ ᱢᱮ ᱟᱨ ᱚᱞᱚᱜ ᱤᱥᱠᱩᱞ ᱪᱟᱞᱟᱜ ᱢᱮ ᱱᱤᱭᱟᱹ ᱜᱮ᱾
ᱦᱳᱭ ᱦᱳᱭ᱾
ᱟᱫᱚ ᱟᱢ ᱫᱚ ᱜᱤᱫᱽᱨᱟᱹ ᱚᱠᱛᱚ ᱠᱚᱫᱚ ᱢᱟᱱᱮ ᱚᱞᱚᱜ ᱟᱥᱲᱟ ᱠᱚᱛᱮᱢ ᱪᱟᱞᱟᱜ ᱛᱟᱦᱮᱸᱫ ᱫᱚ ᱟᱫᱚ ᱱᱟᱣᱟ ᱱᱟᱣᱟ ᱫᱚᱛᱚ ᱯᱮᱱᱴ ᱠᱚᱢ ᱦᱚᱨᱚᱜ ᱛᱟᱦᱮᱸᱱᱟ ᱥᱮ ᱱᱚᱝᱠᱟ ᱢᱟᱨᱮ ᱢᱟᱨᱮᱭᱟᱜ ᱚᱲᱮᱡ ᱚᱲᱮᱡᱟᱜ ᱠᱚᱜᱮ?
ᱦᱮᱸ ᱟᱹᱰᱤ ᱡᱚᱛᱷᱟᱛ ᱠᱩᱠᱞᱤ ᱵᱤᱱ ᱠᱩᱞᱤ ᱠᱮᱫ ᱞᱤᱧᱟ᱾ ᱛᱚᱻ ᱞᱤᱧ ᱞᱟᱹᱭ ᱟᱵᱤᱱ ᱠᱟᱱᱟ ᱱᱚᱣᱟ ᱨᱮᱱᱟᱜ ᱞᱟᱹᱱᱟᱹᱭ ᱛᱮᱫ, ᱛᱚ ᱟᱹᱞᱤᱧ ᱡᱚᱠᱷᱚᱱ ᱜᱤᱫᱽᱨᱟᱹ ᱵᱮᱲᱟ ᱨᱮᱞᱤᱧ ᱛᱟᱦᱮᱸ ᱞᱮᱱᱟ ᱤᱥᱠᱩᱞ ᱞᱤᱧ ᱪᱟᱞᱟᱜ ᱛᱟᱦᱮᱸᱜᱼᱟ ᱩᱱ ᱛᱚᱠᱷᱚᱱ ᱫᱚ ᱱᱟᱦᱟᱜ ᱡᱚᱠᱷᱚᱱ ᱯᱨᱚᱛᱷᱚᱢ ᱠᱚ ᱵᱷᱩᱨᱛᱤ ᱠᱮᱫ ᱞᱤᱧᱟ ᱛᱟᱦᱮᱸᱫ ᱩᱥᱠᱩᱞ ᱨᱮ, ᱦᱮᱸ ᱟᱨ ᱵᱟᱝ ᱚᱱᱟᱢ ᱞᱟᱦᱟ ᱡᱚᱠᱷᱚᱱ ᱪᱟᱞᱟᱜ ᱛᱟᱦᱮᱸᱜ ᱟᱞᱤᱧ, ᱩᱱ ᱛᱚᱠᱷᱚᱱ ᱫᱚ ᱱᱟᱦᱟᱜ ᱤᱱᱠᱟᱹ ᱤᱭᱟᱹ ᱛᱮᱜᱮᱞᱤᱧ ᱪᱟᱞᱟᱜᱼᱟ ᱱᱟᱦᱟᱜ᱾ ᱤᱥᱠᱩᱞ ᱡᱟᱦᱟᱸ ᱟᱥᱲᱟ ᱦᱟᱸᱜ ᱞᱤᱧ ᱪᱟᱞᱟᱜᱼᱟ ᱥᱮ ᱮᱱᱠᱷᱟᱱ ᱚᱱᱟ ᱫᱚᱛᱚ ᱛᱟᱦᱮᱸᱱᱟ, ᱪᱮᱫ ᱞᱮᱠᱟ ᱢᱤᱫ ᱢᱤᱫ ᱨᱚᱠᱚᱢᱟᱜ ᱜᱮ ᱦᱚᱨᱚᱜ ᱠᱟᱛᱮᱜ ᱪᱟᱞᱟᱜ ᱦᱩᱭᱩᱜᱼ ᱟ ᱥᱮ, ᱮᱱᱠᱷᱟᱱ ᱫᱚ ᱟᱹᱞᱤᱧ ᱫᱚ ᱦᱟᱸᱜ ᱩᱱ ᱛᱚᱠᱷᱚᱱ ᱫᱚ ᱱᱟᱦᱟᱜ ᱚᱱᱟ ᱠᱚᱫᱚ ᱱᱟᱦᱟᱜ ᱵᱟᱝ ᱞᱤᱧ ᱦᱚᱨᱚᱜ ᱛᱟᱦᱮᱸᱫᱼᱟ, ᱡᱟᱦᱟᱸ ᱚᱲᱟᱜ ᱨᱮᱠᱚ ᱦᱚᱨᱚᱜ ᱚᱠᱟ ᱞᱤᱧᱟ ᱱᱟᱦᱟᱜ ᱚᱱᱟ ᱛᱮᱜᱮᱞᱤᱧ ᱪᱟᱞᱟᱜᱼᱟ ᱟᱹᱞᱤᱧ᱾ ᱟᱸᱻ, ᱟᱥᱲᱟ ᱯᱟᱲᱦᱟᱜ ᱞᱤᱧ ᱪᱟᱞᱟᱜᱼᱟ ᱦᱮᱸ ᱥᱮ ᱟᱨ ᱤᱱᱟᱹ ᱯᱚᱨᱮ ᱡᱚᱠᱷᱚᱱ ᱟᱹᱞᱤᱧ ᱠᱟᱹᱴᱤᱡᱽ ᱞᱟᱹᱴᱩ ᱧᱚᱜ ᱮᱱᱟ ᱞᱤᱧ ᱡᱟᱹᱥᱛᱤ ᱫᱚ ᱱᱟᱦᱟᱜ ᱵᱟᱝ ᱢᱟᱱᱮ ᱚᱸᱰᱮ ᱯᱟᱲᱦᱟᱜ ᱞᱮᱠᱟ ᱢᱟᱱᱮ ᱚᱸᱰᱮ ᱵᱷᱩᱨᱛᱤᱜ ᱜᱟᱱ ᱞᱮᱱᱟ ᱞᱤᱧ ᱦᱮᱸ ᱥᱮ᱾ ᱛᱚ ᱩᱱ ᱛᱚᱠᱷᱚᱱ ᱡᱚᱠᱷᱚᱱ ᱠᱚ ᱵᱷᱚᱨᱛᱤ ᱠᱮᱫ ᱞᱤᱧᱟᱹ ᱩᱱ ᱤᱱᱟᱹ ᱦᱤᱞᱳᱜ ᱠᱷᱚᱱ ᱡᱟᱦᱟᱸ ᱞᱮᱠᱟ ᱠᱚ ᱢᱟᱱᱮ ᱡᱟᱦᱟᱸ ᱞᱮᱠᱟᱱᱟᱜ ᱜᱮ ᱫᱚᱛᱚ‌ ᱠᱚ ᱦᱚᱨᱚᱜᱽ ᱛᱟᱦᱮᱸᱜ-ᱟ, ᱚᱱᱮ ᱚᱝᱠᱟᱱᱟᱜ ᱠᱚ ᱟᱹᱞᱤᱧ ᱦᱚᱸ ᱠᱚ ᱠᱤᱨᱤᱧ ᱟᱫ ᱞᱤᱧᱟ, ᱛᱚ ᱩᱱ ᱛᱚᱠᱷᱚᱱ ᱠᱷᱚᱱ ᱟᱹᱞᱤᱧ ᱚᱱᱟ ᱫᱚᱛᱚ ᱯᱮᱱᱴ ᱦᱚᱨᱚᱜ ᱟᱛᱮᱜ ᱜᱮ ᱦᱟᱸᱜ ᱞᱤᱧ ᱪᱟᱞᱟᱜᱼᱟ ᱛᱟᱦᱮᱸᱫ᱾ ᱛᱚ ᱚᱱᱮ ᱚᱝᱠᱟ᱾ ᱡᱟᱦᱟᱸ ᱵᱤᱱ ᱠᱩᱞᱤ ᱠᱮᱫ ᱞᱤᱧᱟᱹ ᱚᱱ ᱞᱤᱧ ᱞᱟᱹᱭᱟᱫ ᱵᱤᱱᱟ ᱦᱩᱸ᱾
ᱛᱮᱜᱮ, ᱛᱚᱻ ᱟᱹᱞᱤᱧ ᱦᱚᱸ ᱛᱚᱢᱟ ᱚᱝᱠᱟ ᱴᱟᱠᱟ ᱯᱩᱭᱥᱟᱹ ᱠᱚ ᱵᱟᱝ ᱛᱟᱦᱮᱸ ᱠᱟᱱ ᱛᱟᱞᱮᱭᱟ ᱛᱚ, ᱟᱫᱚ ᱢᱮᱱᱠᱷᱟᱱ ᱤᱥᱠᱩᱞ ᱢᱟ ᱥᱮ ᱚᱞᱚᱜ ᱢᱟ ᱪᱟᱞᱟᱜ ᱜᱮ ᱦᱩᱭᱩᱜᱼᱟ,
ᱦᱩᱸ᱾
ᱜᱤᱫᱽᱨᱟᱹ ᱡᱚᱠᱷᱟᱡᱽ ᱨᱮᱫᱚ ᱚᱱᱮ ᱢᱟᱨᱮ ᱨᱮᱭᱟᱜ ᱫᱚᱛᱚ ᱯᱮᱱᱰ ᱠᱚ ᱦᱚᱨᱚᱜ ᱠᱟᱛᱮ ᱜᱮ ᱪᱟᱞᱟᱜ ᱛᱟᱦᱮᱸᱜ ᱠᱟᱱᱟ᱾ ᱪᱮᱫᱟᱜ ᱥᱮ ᱤᱥᱠᱩᱞ ᱪᱟᱞᱟᱜ ᱨᱮᱱᱟᱜ ᱢᱤᱫᱴᱮᱱ ᱟᱹᱰᱤ ᱢᱟᱨᱟᱝ ᱨᱟᱹᱥᱠᱟᱹ ᱛᱟᱦᱮᱸ ᱠᱟᱱ ᱜᱮᱭᱟ, ᱟᱨ, ᱚᱱᱠᱟ ᱦᱤᱥᱟᱹᱵ ᱛᱮ ᱟᱞᱮ ᱫᱚ ᱦᱟᱸᱜ ᱞᱮ ᱪᱟᱞᱟᱜ ᱛᱟᱦᱮᱸᱫ-ᱟ ᱟᱫᱚ ᱟᱨᱚ ᱟᱞᱮ ᱡᱟᱦᱟᱸ ᱛᱤᱱᱟᱹᱜ ᱢᱮᱱᱟᱜ ᱞᱮᱭᱟ ᱦᱟᱸᱜ ᱚᱝᱠᱟ ᱵᱟᱝᱞᱮ ᱦᱚᱨᱚᱜ ᱤᱫᱤ ᱫᱟᱲᱮᱭᱟᱜᱼᱟ ᱱᱟᱯᱟᱭᱟᱜ ᱟᱫᱚ ᱩᱱᱠᱩ ᱠᱟᱴ ᱠᱚ ᱞᱟᱸᱫᱟ ᱦᱟᱞᱮ ᱜᱮᱭᱟ, ᱦᱮᱸ ᱱᱤᱠᱟᱹ ᱜᱮᱠᱚ ᱧᱮᱞ ᱞᱮ ᱛᱟᱦᱮᱸᱡ ᱠᱟᱱᱟ᱾ ᱟᱜ ᱟᱫᱚ ᱚᱱᱟ ᱚᱞᱚᱜᱼᱟ? ᱛᱟᱨᱟ ᱠᱚᱨᱮ ᱚᱞᱚᱜ ᱢᱟ ᱟᱠᱚ ᱠᱷᱚᱱ ᱦᱚᱸ ᱟᱨᱦᱚ ᱡᱟᱹᱥᱛᱤ ᱜᱮᱞᱮ ᱫᱟᱲᱮᱭᱟᱜᱼᱟ, ᱦᱮᱸ ᱥᱮ ᱚᱱᱟ ᱠᱷᱟᱹᱛᱤᱨ ᱛᱮ ᱟᱨ ᱩᱱᱠᱩ ᱫᱚ ᱟᱞᱮ ᱫᱚ ᱟᱨᱦᱚ ᱠᱚᱴᱷᱮ ᱜᱮᱠᱚ ᱡᱷᱟᱞ ᱞᱮᱭᱟ ᱱᱩᱠᱩ ᱜᱤᱫᱽᱨᱟᱹ, ᱦᱚᱨᱚᱜ ᱞᱟᱹᱜᱤᱫ ᱡᱟᱢᱟ ᱯᱮᱸᱴ ᱵᱟᱹᱱᱩᱜ ᱛᱟᱠᱚᱣᱟ ᱢᱮᱸᱠᱷᱟᱱ ᱚᱞᱚᱜ ᱯᱟᱲᱦᱟᱜ ᱨᱮᱫᱚ ᱟᱹᱰᱤ ᱛᱮᱫ ᱠᱚ ᱞᱟᱦᱟ ᱟᱠᱟᱱᱟ, ᱟᱹᱰᱤ ᱠᱚ ᱵᱟᱲᱟᱭ ᱠᱟᱱᱟ᱾ ᱟᱫᱚ ᱱᱚᱜᱼᱚ ᱱᱚᱠᱟ ᱠᱟᱛᱮ ᱜᱮ ᱦᱟᱸᱜ ᱚᱞᱚᱜ ᱜᱮᱭᱟᱱ ᱠᱚᱫᱚ ᱦᱮᱡᱽ ᱟᱹᱜᱩ ᱟᱠᱟᱱᱟ ᱟᱨ ᱱᱚᱜᱼᱚᱸᱭ ᱦᱟᱸᱜ ᱜᱤᱫᱟᱹᱨ ᱳᱠᱛᱳ ᱨᱮᱫᱚ ᱢᱟᱱᱮ ᱚᱱᱠᱟ ᱩᱭᱦᱟᱹᱨ ᱵᱟᱝ ᱛᱟᱦᱮᱸᱱᱟ, ᱦᱮᱡ ᱦᱚᱸ ᱵᱮᱥ ᱪᱟᱜ ᱤᱧ ᱦᱚᱨᱚᱜᱽᱼᱟ ᱦᱟᱸᱜ ᱱᱟᱯᱟᱭᱤᱧ ᱦᱚᱨᱚᱜᱽᱼᱟ ᱦᱟᱸᱜ ᱪᱮᱫᱟᱜ ᱡᱮ ᱜᱚᱼᱵᱟᱵᱟ ᱵᱟᱵᱟ ᱛᱟᱠᱚᱣᱟᱜ ᱜᱮ ᱡᱩᱫᱤ ᱚᱱᱠᱟ ᱢᱩᱨᱟᱹᱫ ᱵᱟᱱᱩᱜ ᱟᱹᱱᱤᱡ ᱡᱮᱢᱚᱱ ᱟᱹᱠᱷᱤᱨᱤᱧ ᱞᱟᱹᱜᱤᱫ ᱮᱸᱠᱷᱟᱱ ᱫᱚ ᱚᱠᱟᱨᱤᱧ ᱧᱟᱢ ᱠᱚᱣᱟ?
ᱦᱳᱭ ᱦᱳᱭ ᱚᱱᱟ ᱦᱚᱸ ᱠᱟᱛᱷᱟ ᱠᱟᱱ ᱜᱮᱭᱟ ᱥᱮᱫᱟᱭ ᱢᱟ ᱱᱷᱟᱸᱜ ᱩᱱᱟᱹᱜ ᱴᱟᱠᱟ ᱯᱩᱭᱥᱟᱹ ᱠᱚᱢᱟ ᱵᱟᱝ ᱛᱟᱦᱮᱸ ᱞᱮᱱᱟ ᱦᱮᱸ ᱥᱮ ᱡᱚᱠᱷᱚᱱ ᱟᱵᱚ ᱜᱤᱫᱽᱨᱟᱹ ᱵᱮᱲᱟ ᱨᱮᱜᱮ ᱛᱟᱦᱮᱸ ᱞᱮᱱᱟ, ᱮᱱ ᱛᱚᱠᱷᱚᱱ ᱫᱚ ᱱᱷᱟᱸᱜ ᱚᱠᱟ ᱨᱮ ᱱᱷᱟᱸᱜ ᱩᱱᱟᱹᱜ ᱫᱚ ᱱᱷᱟᱸᱜ ᱯᱩᱭᱥᱟᱹ ᱠᱚᱠᱚ ᱧᱟᱢ ᱛᱮᱜᱚ ᱠᱚ ᱡᱟᱢᱟ ᱯᱮᱸᱴ ᱠᱚᱠᱚ ᱠᱤᱨᱤᱧ ᱟᱵᱚᱱᱟ ᱦᱮᱸ ᱥᱮ?
ᱦᱳᱭ ᱛᱟᱨᱯᱚᱨᱮ ᱚᱱᱟ ᱜᱤᱫᱟᱹᱨ ᱚᱠᱛᱳ ᱫᱚ ᱢᱟᱱᱮ ᱡᱚᱢ ᱧᱩᱸ ᱠᱚᱦᱚᱸ ᱢᱟᱱᱮ ᱡᱟᱦᱟᱸ ᱜᱮᱢ ᱞᱟᱹᱭᱼᱟ ᱚᱱᱟ ᱜᱮᱢ ᱡᱚᱢᱼᱟ, ᱡᱟᱦᱟᱸᱱᱟᱜ ᱚᱱᱠᱟᱱᱟᱜ ᱵᱟᱛᱚᱲ ᱠᱚ ᱵᱟᱝ ᱛᱟᱦᱮᱸᱱᱟ᱾ ᱟᱫᱚ ᱜᱤᱫᱟᱹᱨ ᱚᱠᱛᱚ ᱨᱮᱫᱚ ᱪᱮᱫ ᱠᱚᱢ ᱟᱠᱟᱜᱼᱟ ᱚᱱᱠᱟ? ᱱᱚᱣᱟ ᱡᱚᱸ-
ᱜᱤᱫᱽᱨᱟᱹ ᱵᱮᱲᱟ ᱨᱮ ᱦᱚᱸ ᱞᱟᱹᱭ ᱵᱮᱱ?
ᱛᱤᱨᱤᱞ ᱵᱤᱞᱤ ᱛᱟᱨᱯᱚᱨᱮ ᱱᱚᱜᱼᱚᱭ ᱛᱤᱨᱤᱞ ᱨᱮᱱᱟᱜ ᱡᱟᱝ ᱡᱟᱦᱟᱸ ᱵᱮᱨᱮᱞ ᱴᱤᱨᱤᱞ ᱨᱮᱱᱟᱜ ᱡᱟᱝ ᱛᱮᱫ ᱚᱱᱟ ᱵᱷᱟᱹᱛᱤ ᱠᱚ ᱢᱮᱛᱟᱜᱼᱟ, ᱚᱱᱟ ᱠᱚ ᱟᱞᱮ ᱫᱚᱞᱮ ᱠᱟᱜᱼᱟ᱾
ᱦᱮᱸ ᱦᱮᱸ᱾ ᱦᱮᱸ ᱚᱱᱟ ᱠᱚ ᱤᱧ ᱦᱩᱧ ᱡᱚᱢ ᱟᱠᱟᱜ ᱜᱮᱭᱟ᱾ ᱛᱚ ᱡᱚᱠᱷᱚᱱ ᱤᱧ ᱤᱥᱠᱩᱞ ᱪᱟᱸᱦᱮᱫ ᱪᱟᱞᱟᱜ ᱛᱟᱦᱮᱸ ᱤᱧ ᱜᱤᱫᱽᱨᱟᱹ ᱵᱮᱲᱟ ᱨᱮ, ᱛᱚ ᱛᱚᱠᱷᱚᱱ ᱛᱚᱠᱷᱚᱱ ᱥᱟᱭᱠᱮᱞ ᱛᱤᱧ ᱪᱟᱞᱟᱜ ᱛᱟᱦᱮᱸᱜ ᱩᱱ ᱛᱳ ᱢᱟ ᱦᱩᱰᱤᱧ ᱧᱚᱸᱜ ᱜᱤᱧ ᱛᱟᱦᱮᱸ ᱞᱮᱱᱟ, ᱟᱸᱨ ᱪᱟᱞᱟᱜ ᱪᱟᱞᱟᱜ ᱛᱮ ᱢᱮᱱᱮ ᱛᱟᱞᱟ ᱥᱮᱜ ᱨᱮ ᱢᱤᱫᱴᱟᱹᱝ ᱛᱤᱨᱤᱞ ᱫᱟᱨᱮ ᱢᱮᱱᱟᱜᱼᱟ ᱦᱮᱸ ᱥᱮ᱾ ᱮᱸ ᱫᱟᱨᱮ ᱠᱚᱫᱚ ᱟᱭ ᱟᱭᱢᱟ ᱜᱟᱱ ᱫᱟᱨᱮ ᱢᱮᱱᱟᱜᱼᱟ ᱠᱷᱤᱡᱩᱨ ᱫᱟᱨᱮ ᱦᱚᱸ ᱢᱮᱱᱟᱜᱼᱟ, ᱵᱟᱲᱮ ᱫᱟᱨᱮ ᱦᱚᱸ ᱢᱮᱱᱟᱜᱼᱟ, ᱛᱤᱨᱤᱞ ᱫᱟᱨᱮ ᱢᱮᱱᱟᱜᱼᱟ, ᱛᱤᱨᱤᱞ ᱫᱟᱨᱮ ᱨᱮᱱᱟᱜ ᱞᱤᱧ ᱞᱟᱹᱭᱼᱮᱜᱼᱟ᱾ ᱛᱤᱨᱤᱞ ᱚᱸᱰᱮ ᱵᱤᱞᱤᱫ ᱛᱟᱦᱮᱸᱜᱼᱟ ᱡᱚᱠᱷᱚᱱ ᱦᱮᱸᱥᱮ,
ᱟᱨ ᱚᱱᱛᱮ ᱠᱷᱚᱱ ᱵᱷᱟᱛᱤ ᱠᱟᱛᱮᱜ ᱦᱚᱸ ᱡᱚᱢ ᱫᱚᱞᱤᱧ ᱡᱚᱢ ᱟᱠᱟᱜᱼᱟ, ᱛᱚ ᱤᱧ ᱱᱤᱡᱮ ᱛᱮᱢᱟ ᱵᱷᱟᱹᱛᱤ ᱢᱟ ᱵᱟᱹᱧ ᱵᱟᱲᱟᱭᱟᱹᱧ ᱦᱟᱸᱜ ᱦᱮᱸ ᱥᱮ᱾ ᱟᱸ ᱚᱱᱟ ᱫᱚ ᱱᱷᱟᱸᱜ ᱦᱚᱲ ᱠᱚ ᱵᱷᱟᱹᱛᱤ ᱟᱹᱧ ᱛᱟᱦᱮᱸᱜᱼᱟ, ᱚᱠᱟ ᱞᱮᱠᱟ ᱠᱚᱴᱮᱜ ᱟᱛᱮᱜ ᱪᱮᱠᱟ ᱦᱟᱛᱮᱫ ᱦᱮᱸ ᱥᱮ ᱢᱟᱱᱮ ᱫᱟᱫᱟ ᱠᱚ ᱱᱷᱟᱸᱜ ᱤᱧᱨᱤᱱ, ᱩᱝᱠᱩ ᱠᱚ ᱤᱭᱟᱹ ᱦᱟᱛᱮᱫ ᱠᱚ ᱤᱢᱟᱹᱧ ᱛᱟᱦᱮᱸᱜ ᱤᱧᱫᱩᱧ ᱦᱩᱰᱤᱧ ᱜᱤᱧ ᱛᱟᱦᱮᱸᱜᱼᱟ, ᱟᱹᱰᱤ ᱦᱩᱰᱤᱧ ᱩᱱ ᱛᱷᱚᱢᱚ ᱱᱟᱜ ᱫᱤᱥᱟᱹ ᱟᱫᱩᱧ ᱞᱟᱹᱭᱮᱜᱼᱟ᱾ ᱛᱚ ᱡᱚᱠᱷᱚᱱ ᱛᱤᱨᱤᱞ ᱵᱤᱞᱤᱜ ᱥᱚᱢᱚᱭ ᱚᱱᱟ ᱫᱚ ᱱᱷᱟᱸᱜ ᱛᱤᱨᱤᱞ ᱛᱤᱭᱩᱜᱽ ᱟᱞᱮ ᱡᱚᱢ ᱟᱞᱮ ᱡᱚᱢ ᱟᱞᱮ ᱛᱤᱱᱟᱹᱜ ᱵᱟᱝ ᱞᱮ ᱡᱚᱢ ᱫᱟᱲᱮᱼᱟ, ᱚᱱᱟ ᱫᱚᱞᱮ ᱟᱹᱜᱩᱭᱟ ᱟᱨ ᱤᱧᱫᱩᱧ ᱪᱮᱜ ᱤᱧ ᱪᱮᱠᱟᱭ ᱛᱟᱦᱮᱸᱜᱼᱟ ᱚᱱᱟ ᱫᱚ ᱜᱚᱪᱷᱟ ᱦᱟᱛᱤᱧ ᱟᱹᱜᱩᱭᱟ ᱜᱚᱪᱷᱟ ᱜᱚᱪᱷᱟ ᱠᱟᱜ ᱟᱹᱧ ᱡᱟᱦᱟᱸ ᱫᱚᱛᱚᱧ ᱦᱚᱨᱚᱜ ᱠᱟᱜ ᱛᱟᱦᱮᱸᱜᱼᱟ ᱚᱱᱟ ᱜᱚᱜ ᱤᱧ ᱫᱚᱛᱚ ᱦᱚᱨᱚᱜ ᱟᱛᱮᱜ ᱤᱧ ᱤᱧ ᱜᱚᱪᱷᱟ ᱠᱟᱜ ᱟᱹᱧ ᱟᱨ ᱜᱟᱵᱚᱜᱼᱟ ᱥᱮ ᱪᱮᱠᱟᱜᱼᱟ ᱚᱱᱟ ᱫᱚ ᱱᱷᱟᱸᱜ ᱤᱧ ᱫᱚ ᱵᱟᱹᱧ ᱯᱟᱲᱟᱤᱧ ᱰᱟᱭᱨᱮᱴ ᱜᱚᱪᱷᱟ ᱟᱛᱤᱧ ᱚᱲᱟᱤᱧ ᱦᱤᱡᱩᱜᱟᱹᱧ ᱡᱚᱠᱷᱚᱱ ᱟᱨ ᱚᱲᱟᱜ ᱨᱮ ᱥᱮᱴᱮᱨ ᱟᱛᱮ ᱤᱧ ᱫᱚ ᱫᱚᱢᱮ ᱠᱚ ᱮᱸᱜᱮᱨᱤᱧᱟ ᱫᱚᱢᱮ ᱠᱚ ᱨᱚᱦᱮᱫᱤᱧᱟ ᱦᱮᱸ ᱥᱮ ᱟᱨ ᱫᱟᱞ ᱦᱚᱸ ᱠᱚ ᱫᱟᱹᱞᱤᱧᱟ ᱢᱤᱛᱟᱹᱧᱟᱠᱚ ᱡᱚ ᱪᱷᱟ ᱠᱟᱛᱮ ᱪᱮᱫᱟ ᱮᱢ ᱟᱹᱜᱩᱠᱮᱫᱟ
ᱛᱚ ᱚᱱᱟ ᱞᱩᱜᱲᱤᱜ ᱛᱚ ᱞᱩᱜᱽᱲᱤ ᱠᱚ ᱚᱱᱟ ᱢᱟ ᱛᱤᱨᱤᱞ ᱛᱮᱢᱟ ᱜᱟᱵᱚᱜᱼᱟ ᱟᱨ ᱜᱟᱵ ᱞᱮᱱᱠᱷᱟᱱ ᱵᱟᱝ ᱚᱪᱚᱜᱚᱜᱼᱟ᱾
ᱦᱩᱸ ᱚᱱᱮ ᱚᱱᱟ ᱠᱟᱨᱚᱱ ᱠᱚ ᱨᱚᱦᱮᱫ ᱤᱧᱟᱹ ᱠᱚ ᱤᱭᱟᱹᱧᱟᱹᱠᱚ ᱫᱟᱹᱞᱤᱧᱟᱠᱚ ᱦᱮᱸ ᱥᱮ ᱜᱤᱫᱽᱨᱟᱹ ᱜᱤᱧ ᱛᱟᱦᱮᱸ ᱞᱮᱱᱟ ᱜᱤᱫᱽᱨᱟᱹ ᱨᱮᱢᱟ ᱫᱟᱞ ᱡᱚᱢ ᱢᱟᱱᱮ ᱦᱟᱸᱜ ᱤᱭᱟᱹ ᱡᱤᱱᱤᱥ ᱠᱟᱱᱟ ᱟᱹᱰᱤ ᱤᱭᱟᱹ ᱢᱟᱱᱮ ᱪᱮᱫ ᱦᱚᱸ ᱵᱟᱝ ᱠᱟᱱᱟ ᱞᱤᱜᱤᱫᱽᱨᱟᱹ ᱨᱮᱢᱟ ᱦᱟᱜ ᱡᱟᱦᱟᱸ ᱛᱤᱨᱮᱜᱮ ᱫᱟᱞ ᱠᱮᱫ ᱡᱟᱦᱟᱱᱟᱜ ᱜᱮ ᱵᱟᱢ ᱟᱸᱡᱚᱢ ᱞᱟᱜᱼᱟ ᱫᱟᱞ ᱜᱚᱫ ᱠᱮᱫ ᱢᱮᱭᱟ ᱠᱚ
ᱦᱳᱭ ᱢᱟᱱᱮ ᱚᱱᱠᱟᱱ ᱫᱩᱠ ᱠᱚ ᱵᱟᱝ ᱟᱹᱭᱠᱟᱹᱜᱼᱟ ᱜᱤᱫᱽᱨᱟᱹ ᱚᱠᱛᱚ ᱨᱮᱫᱚ ᱛᱟᱞ ᱢᱮ ᱨᱮᱦᱚᱸ ᱠᱚ
ᱦᱩᱸ
ᱛᱟᱨᱯᱚᱨᱮ ᱜᱤᱫᱽᱨᱟᱹ ᱚᱠᱛᱚ ᱫᱚ ᱟᱹᱰᱤ ᱥᱚᱨᱮᱥ ᱜᱮ ᱟᱹᱭᱠᱟᱹᱜᱼᱟ ᱛᱚ ᱚᱱᱮ ᱱᱚᱜᱼᱚᱭ ᱡᱚᱢᱟᱜ ᱧᱩᱣᱟᱜ ᱦᱚᱸ ᱡᱟᱦᱟᱱᱟᱜ ᱜᱮ ᱚᱱᱮᱢ ᱧᱟᱢ ᱠᱮᱜᱼᱟ ᱚᱱᱟᱜᱮᱢ ᱡᱚᱢ ᱠᱮᱜᱼᱟ ᱦᱮᱸ
ᱦᱩᱸ
ᱛᱟᱨᱯᱚᱨᱮ ᱚᱲᱟᱜ ᱨᱮᱢᱟ ᱨᱳᱦᱤᱛ ᱮᱜᱮᱨ ᱢᱟ ᱢᱮᱱᱟᱜ ᱜᱮᱭᱟ ᱚᱱᱟ ᱢᱟ
ᱦᱳᱭ
ᱟᱨ
ᱟᱪᱪᱷᱟ ᱤᱧ ᱢᱤᱫᱴᱮᱝ ᱟᱨ ᱢᱤᱫᱴᱮᱡ ᱠᱩᱠᱞᱤᱧ ᱫᱚᱦᱚᱭᱮᱫᱼᱟ ᱟᱢ ᱴᱷᱮᱱ ᱦᱮᱸ ᱥᱮ ᱤᱭᱟᱹ ᱪᱮ ᱜᱤᱫᱽᱨᱟᱹ ᱵᱮᱲᱟ ᱨᱮᱫᱚ ᱠᱷᱮᱞ ᱠᱚᱫᱚ ᱪᱮᱫ ᱠᱚ ᱠᱷᱮᱞ ᱵᱟᱲᱟ ᱟᱠᱟᱼᱟᱢ ᱟᱢ ᱫᱚ ᱱᱟᱦᱟᱜ?
ᱦᱮᱸ ᱟᱹᱰᱤ ᱱᱟᱯᱟᱭ ᱠᱟᱛᱷᱟ ᱟᱹᱰᱤ ᱱᱟᱯᱟᱭ ᱠᱟᱛᱷᱟ ᱜᱤᱫᱽᱨᱟᱹ ᱮᱠᱛᱚ ᱨᱮᱱᱟᱜ ᱠᱷ ᱠᱷᱮᱞ ᱞᱟᱹᱭ ᱞᱮᱠᱷᱟᱱ ᱫᱚ ᱢᱟᱱᱮ ᱦᱤᱥᱟᱹᱵ ᱜᱮ ᱵᱟᱹᱱᱩ ᱟᱹᱱᱤᱡ ᱢᱟᱱᱮ ᱟᱞᱮ ᱫᱚ ᱱᱚᱜᱼᱚᱭ ᱴᱤᱨ ᱞᱮ ᱠᱷᱮᱞ ᱛᱟᱦᱮᱸᱫᱼᱟ ᱴᱤᱨ
ᱦᱮᱸ
ᱡᱟᱦᱟᱸ ᱠᱟᱰᱮᱡ ᱜᱮᱱᱟᱜ ᱢᱤᱫᱴᱟᱝ ᱢᱤᱫ ᱠᱟᱹᱴᱩᱵ ᱞᱮᱠᱟᱱᱟᱜ ᱠᱟᱴᱮᱡ ᱵᱟᱱᱟᱨ ᱫᱷᱟᱨᱮ ᱨᱮᱞᱮ ᱜᱚᱡᱟ ᱠᱟᱜ ᱟ ᱵᱟᱨ ᱢᱚ ᱯᱟᱜᱟᱱ ᱡᱷᱟᱹᱞᱟᱜ ᱢᱤᱫᱴᱟᱝ ᱦᱟᱯᱟ ᱞᱮ ᱛᱮᱭᱟᱨᱟ ᱟᱨ ᱚᱱᱟᱛᱮ ᱴᱤᱨ ᱞᱮ ᱠᱷᱮᱞ ᱛᱟᱦᱮᱸᱜ ᱮ ᱛᱟᱯᱚᱨᱮ ᱠᱩ ᱞᱟᱴᱷᱤᱢ ᱡᱟᱦᱟᱸ ᱠᱚ ᱢᱮᱛᱟ ᱠᱚ ᱠᱟᱱᱟ ᱩᱱᱠᱩ ᱞᱟᱴᱷᱤᱢ ᱠᱚᱞᱮ ᱠᱷᱮᱞ ᱛᱟᱦᱮᱸᱫᱼᱟ᱾
ᱦᱚ
ᱛᱩ ᱨᱮ ᱟᱨᱚ ᱚ ᱚ ᱱᱟᱦᱟᱜ ᱜᱤᱫᱽᱨᱟᱹ ᱡᱩᱞ ᱠᱚ ᱢᱮᱛᱟᱜᱼᱟ ᱚᱱᱟ ᱜᱤᱫᱽᱨᱡ ᱡᱳᱞ ᱞᱮ ᱠᱷᱮᱞ ᱛᱟᱦᱮᱸᱜᱼᱟ ᱤᱱᱟᱹ ᱯᱚᱨᱮ ᱱᱩᱠᱩ ᱜᱩᱴᱤ ᱦᱟᱸᱜ ᱚᱱᱟ ᱜᱩᱴᱤ ᱠᱚᱞᱮ ᱠᱷᱮᱞ ᱛᱟᱦᱮᱸᱜᱼᱟ᱾ ᱠᱟᱯᱤ ᱠᱚᱞᱮ ᱠᱷᱮᱞ ᱛᱟᱦᱮᱜ ᱚᱱᱠᱟᱱ ᱟᱭᱢᱟ ᱞᱮᱠᱟᱱ ᱠᱷᱮᱞ ᱢᱮᱱᱟᱜᱼᱟ ᱤᱱᱟᱹ ᱯᱚᱨᱮ ᱚᱲᱟᱜ ᱩᱛᱟᱹᱨ ᱫᱚ ᱚᱱᱟ ᱰᱟᱹᱰᱤᱭᱟᱹ ᱠᱷᱮᱞ ᱠᱚ ᱢᱮᱛᱟᱜ ᱠᱟᱱᱟ ᱡᱟᱦᱟᱸ ᱫᱚ ᱠᱟᱵᱟᱰᱤ ᱠᱚ ᱢᱮᱛᱟᱜ ᱠᱟᱱᱟ᱾ ᱚᱱᱟ ᱠᱚᱞᱮ ᱠᱷᱮᱞ ᱛᱟᱦᱮᱸᱫᱼᱟ ᱦᱳᱭ ᱟᱨ ᱚᱱᱟ ᱠᱷᱩᱧᱪᱩᱲ ᱠᱷᱩᱧᱪᱩᱲ ᱠᱷᱮᱞ᱾
ᱦᱚ ᱦᱚ
ᱚᱱᱟ ᱠᱚᱞᱮ ᱠᱷᱮᱞ ᱛᱟᱦᱮᱸᱫᱼᱟ᱾
ᱦᱳᱭ ᱦᱳᱭ
ᱦᱳᱭ ᱟᱨ ᱟᱯᱮ ᱠᱚᱫᱚ ᱪᱮᱫ ᱠᱚᱯᱮ ᱠᱷᱮᱞ ᱟᱠᱟᱫᱼᱟ ᱚᱱᱠᱟ?
ᱟᱞᱮ ᱦᱚᱸ ᱤᱧ ᱦᱚᱸᱧ ᱠᱷᱮᱞ ᱟᱠᱟᱫ ᱜᱮᱭᱟ ᱟᱭᱢᱟ ᱜᱟᱱ ᱚᱱᱠᱟᱱᱟᱜ ᱦᱩᱭᱱᱟ ᱡᱮᱢ ᱞᱟᱹᱭ ᱠᱮᱜᱼᱟ ᱴᱤᱨ᱾ ᱴᱤᱨ ᱤᱧ ᱠᱷᱮᱞ ᱟᱠᱟᱫᱟ ᱤᱧᱦᱚᱸ᱾ ᱟᱨ ᱨᱚ ᱦᱚᱱᱟ ᱮᱨ ᱯᱚᱨᱮ ᱫᱚ ᱦᱩᱭᱱᱟ ᱞᱟᱹᱴᱷᱩ ᱞᱟᱹᱴᱷᱩ ᱦᱚᱸᱧ ᱠᱷᱮᱞ ᱠᱟᱹᱜ-ᱟᱹᱧ, ᱜᱩᱴᱤ ᱦᱚᱸ ᱾ ᱟᱨᱚ ᱦᱚᱴᱟᱜ ᱰᱟᱝ ᱦᱩᱭᱱᱟ, ᱦᱚᱴᱟᱜ ᱰᱟᱝ ᱡᱟᱦᱟᱸ ᱫᱚ ᱰᱟᱝ ᱛᱟᱦᱮᱱᱟ ᱟ ᱡᱷᱚᱛᱚ ᱦᱚᱲᱟᱜ ᱡᱟᱦᱟᱸ ᱛᱤᱱᱟᱹᱜ ᱦᱚᱲᱮᱢ ᱠᱷᱮᱞ ᱠᱟᱱᱟ ᱡᱟᱦᱟᱸ ᱛᱤᱱᱟᱹᱜ ᱜᱤᱫᱽᱨᱟᱹ ᱡᱚᱛᱚ ᱦᱚᱲ ᱢᱤᱫᱴᱮᱱ ᱠᱟᱛᱮᱫ ᱰᱟᱝ ᱠᱚ ᱮᱢᱟ ᱠᱚ ᱟᱨ ᱡᱟᱦᱟᱸᱭ ᱜᱮ ᱥᱟᱵ ᱟᱛᱮᱫ ᱮ ᱵᱚᱦᱚᱜ ᱪᱚᱴ ᱠᱷᱚᱱᱮ ᱧᱩᱨᱟᱭ ᱡᱟᱦᱟᱸᱭᱟᱜ ᱜᱮ ᱱᱟᱦᱟᱜ ᱚᱱᱟ ᱰᱟᱝ ᱪᱮᱛ ᱛᱟᱱ ᱨᱮ ᱪᱮᱛᱟᱱ ᱞᱟᱛᱟᱨᱚᱜ ᱛᱟᱭᱟ ᱨᱟᱠᱟᱵᱚᱜ ᱛᱟᱭᱟ ᱮᱱᱠᱷᱟᱱ ᱩᱱᱤᱜᱭ ᱦᱟᱹᱲᱤᱡ ᱟᱭ ᱡᱟᱦᱟᱸᱭᱟᱜ ᱰᱟᱝ ᱪᱮᱛᱟᱱ ᱨᱮ ᱨᱮ ᱢᱮᱱᱟᱜ ᱛᱟᱭᱟ ᱩᱱᱤ ᱦᱟᱹᱰᱤᱜ ᱟᱭ, ᱟᱨ ᱩᱱᱤ ᱚᱱᱟ ᱰᱟᱝ ᱞᱮ ᱦᱚᱴᱟᱜᱟ ᱩᱱᱤ ᱛᱤᱱ ᱵᱷᱳᱨ ᱟᱞᱮ ᱦᱚᱴᱟᱜ ᱥᱚᱢᱚᱭ ᱵᱟᱝ ᱵᱟᱭ ᱡᱚᱴᱮᱫ ᱞᱮᱭᱟ ᱩᱱ ᱵᱷᱚᱨ ᱩᱱᱤ ᱚᱱᱟ ᱦᱟ ᱰᱟᱝ ᱫᱚᱞᱮ ᱦᱚᱴᱟᱜ ᱛᱟᱭᱟ, ᱟᱨ ᱩᱱᱤ ᱡᱟᱦᱟᱸ ᱛᱤᱱᱟᱹᱜ ᱡᱷᱟᱹᱞ ᱞᱮ ᱦᱚᱴᱟᱜᱟ ᱚᱸᱰᱮ ᱠᱷᱚᱱ ᱟᱡ ᱦᱩᱴᱟᱹᱣ ᱠᱟᱛᱮᱫ ᱞᱮ ᱟᱜᱩ ᱢᱟᱱᱮ ᱦᱩᱴᱟᱹᱣ ᱦᱚᱪᱚᱭᱟᱞᱮ ᱠᱷᱩᱧᱪᱩᱨ ᱟᱛᱮᱫ ᱦᱩᱭᱮᱱᱟ, ᱠᱟᱰᱟ ᱟᱛᱮᱫ ᱦᱩᱭᱱᱟ ᱢᱟᱱᱮ ᱟᱞᱮ ᱡᱟᱦᱟᱸ ᱞᱮᱠᱟ ᱱᱟᱜ ᱞᱮ ᱵᱮᱱᱟᱣ ᱠᱟᱜᱼᱟ ᱠᱟᱛᱷᱟ ᱠᱟᱜᱼᱟ ᱞᱮ ᱚᱱᱠᱟ ᱟᱛᱮᱜ ᱞᱮ ᱦᱩᱴᱟᱹᱣ ᱠᱟᱛᱮᱫ ᱞᱮ ᱦᱚᱪᱚᱭᱟ, ᱟᱨᱚ ᱦᱩᱭᱱᱟ ᱦᱳᱭ ᱾ ᱜᱮᱫᱨᱮᱡ ᱵᱚᱞ ᱦᱩᱭ ᱮᱱᱟ, ᱟᱨᱚ ᱟᱨ ᱢᱤᱫᱴᱮᱱ ᱠᱟᱛᱷᱟ ᱱᱤᱛᱚᱜ ᱜᱩᱴᱤ ᱢᱟᱱᱮ ᱜᱩᱴᱤ ᱞᱟᱦᱟ ᱛᱮᱧ ᱠᱷᱮᱞ ᱠᱮᱫ ᱛᱟᱦᱮᱧ ᱟᱨ ᱱᱤᱛᱚᱜ ᱜᱤᱫᱽᱨᱟᱹ ᱠᱚᱠᱚ ᱠᱷᱮᱞ ᱵᱟᱲᱟᱭᱟ ᱦᱮᱸ ᱥᱮ ᱟᱨ ᱩᱱᱠᱩ ᱧᱮᱞᱛᱮ ᱤᱧ ᱦᱚᱸ ᱜᱩᱴᱤ ᱠᱷᱮᱞ ᱥᱟᱱᱟᱹᱧᱟ ᱟᱫᱚ ᱜᱩᱴᱤ ᱠᱚᱭ ᱟᱛᱮᱫ ᱤᱧ ᱦᱚᱧ ᱠᱟᱹᱴᱤᱡ ᱢᱤᱫ ᱵᱟᱨ ᱫᱷᱟᱣ ᱤᱧ ᱠᱷᱮᱞ ᱧᱚᱜᱟ ᱢᱟᱱᱮ ᱜᱤᱫᱽᱨᱟᱹ ᱵᱮᱲᱟ ᱨᱮᱱᱟᱜ ᱩᱭᱦᱟᱹᱨ ᱠᱟᱛᱮᱜ ᱦᱮᱸ ᱥᱮ ᱪᱮ ᱵᱟᱝᱟ ᱩᱱ ᱫᱤᱱ ᱤᱧ ᱠᱷᱮᱞ ᱛᱟᱦᱮᱜ ᱤᱧ ᱤᱧᱦᱚᱸ ᱚᱱᱟ ᱞᱟᱹᱜᱤᱫ ᱱᱤᱛᱚᱜ ᱦᱚᱸ ᱠᱷᱮᱞ ᱤᱧ ᱧᱮᱞ ᱠᱚᱣᱟ ᱥᱮ ᱟᱫᱚ ᱤᱧ ᱦᱚᱸᱧ ᱠᱷᱮᱞ ᱜᱚᱫ ᱠᱮᱜ ᱢᱤᱫ ᱫᱷᱟᱣ ᱵᱟᱨ ᱫᱷᱟᱣ ᱜᱟᱱ ᱾
ᱟᱪᱪᱷᱟ, ᱟᱪᱪᱷᱟ ᱜᱤᱫᱽᱨᱟᱹ ᱚᱠᱛᱚ ᱨᱮ ᱚᱱᱟ ᱮᱱᱮᱡ ᱥᱮᱨᱮᱧ ᱠᱚᱨᱮᱱᱟᱜ ᱦᱚᱸ ᱢᱤᱫᱴᱟᱝ ᱟᱹᱰᱤ ᱨᱟᱹᱥᱠᱟᱹ ᱛᱟᱦᱮᱱᱟ ᱦᱮᱸ ᱥᱮ ᱾
ᱦᱩᱸ ᱾
ᱪᱮᱫᱟᱜ ᱥᱮ ᱜᱤᱫᱽᱨᱟᱹ